ᱦᱮᱸ ᱦᱮᱸ ᱜᱚᱝᱠᱮ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱟᱸᱡᱚᱢᱚᱜ ᱦᱩᱜ ᱩ ᱛᱟᱨᱯᱚᱨ ᱪᱮᱜ ᱵᱮᱱ ᱪᱤᱠᱟᱹ ᱵᱟᱲᱟᱭᱫᱟ
ᱪᱤᱠᱟᱹ ᱦᱚ ᱵᱟᱝ ᱦᱚᱜᱼᱚᱭ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ
ᱚ ᱟᱪᱪᱷᱟ ᱟᱪᱪᱷᱟ ᱴᱷᱤᱠ ᱦᱩᱸ
ᱦᱮᱸ
ᱛᱟᱨᱯᱚᱨᱮ ᱪᱮᱫ ᱠᱚᱵᱤᱱ ᱤᱥᱤᱱ ᱵᱟᱲᱟ ᱞᱮᱫᱟ ᱛᱮᱦᱮᱧ ᱫᱚ
ᱦᱮ ᱛᱮᱦᱮᱧ ᱱᱤᱛᱚᱜ ᱫᱚ ᱟᱵᱚ ᱵᱮᱞᱮ ᱩᱛᱩ ᱦᱩᱭᱱᱟ
ᱵᱮᱞᱮ ᱯᱮ ᱩᱛᱩ ᱠᱮᱫᱟ ᱵᱟᱝ ᱪᱮᱫ ᱥᱤᱢ ᱮ ᱫᱮᱥᱤ ᱥᱤᱢ ᱵᱤᱞᱤ ᱥᱮ ᱵᱚᱭᱞᱟᱨ ᱢᱟᱱᱮ ᱠᱤᱨᱤᱧ ᱫᱚᱠᱟᱱ ᱠᱷᱚᱱᱟᱜ
ᱵᱟᱝ ᱵᱟᱝ ᱠᱤᱨᱤᱧ ᱵᱮᱞᱮ ᱜᱮ
ᱠᱤᱨᱤᱧ ᱵᱮᱞᱮ ᱜᱮ ᱵᱟᱝ
ᱦᱮᱸ ᱱᱚᱣᱟ ᱜᱟᱞᱢᱟ ᱱᱚᱣᱟ ᱵᱟᱡᱟᱨ ᱢᱮᱥ ᱠᱚᱨᱮ ᱛᱟᱦᱮᱸ ᱦᱩᱭᱩᱜ ᱠᱟᱱᱟ ᱛᱚ ᱫᱮᱥᱤ ᱥᱤᱢ ᱵᱤᱞᱤ ᱫᱚ ᱧᱟᱢ ᱢᱩᱥᱠᱤᱞ
ᱵᱟᱝ ᱛᱚᱵᱩ ᱫᱚᱠᱟᱱ ᱠᱚᱨᱮ ᱠᱤᱨᱤᱧ ᱠᱚᱛᱮ ᱧᱟᱢᱚᱜ ᱜᱮᱭᱟ ᱛᱚ
ᱦᱮᱸ ᱦᱮᱸ ᱫᱚᱠᱟᱱ ᱠᱚᱨᱮ ᱧᱟᱢᱚᱜ ᱜᱮᱭᱟ ᱵᱟᱝ ᱫᱚ ᱵᱟᱝ ᱟᱫᱚ ᱟᱹᱰᱤ ᱜᱮ ᱫᱟᱢ ᱫᱟᱢ ᱜᱮᱭᱟ ᱦᱮᱸᱥᱮ
ᱟᱪᱷᱟ ᱟᱪᱪᱷᱟ ᱛᱟᱦᱚᱞᱮ ᱮᱢᱱᱤ ᱵᱤᱞᱤ ᱠᱚᱫᱚ ᱛᱤᱱᱟᱹᱜ ᱠᱟᱛᱮ
ᱮᱢᱱᱤ ᱵᱮᱞᱮ ᱠᱚᱫᱚ ᱚᱱᱠᱟ ᱚᱱᱟ ᱦᱚ ᱫᱟᱢ ᱠᱟᱱᱟ ᱛᱚ ᱥᱟᱲᱮ ᱟᱴ ᱴᱟᱠᱟ
ᱟᱪᱪᱷᱟ ᱟᱪᱷᱟ
ᱮᱫ ᱟᱨ ᱚᱱᱟᱢᱟ ᱫᱚᱥ ᱴᱟᱠᱟ ᱥᱮ ᱵᱟᱨᱚ ᱴᱟᱠᱟ
ᱟᱪᱷᱟ ᱫᱮᱥᱤ ᱥᱤᱢ ᱵᱮᱞᱮ ᱫᱚ ᱵᱟᱝ
ᱦᱮ ᱫᱮᱥᱤᱭᱟᱜ
ᱚ ᱩ
ᱜᱚᱝᱠᱮ ᱫᱮᱥᱤᱭᱟᱜ ᱜᱮ ᱵᱟ ᱵᱷᱟᱹᱜᱤᱭᱟ ᱦᱮᱸ ᱥᱮ
ᱦᱩᱸ ᱫᱮᱥᱤᱭᱟᱜ ᱠᱚᱜᱮ ᱵᱷᱟᱜᱤᱭᱟ
ᱟᱨ ᱱᱮᱛᱟᱨ ᱢᱟ ᱯᱞᱟᱥᱴᱤᱠ ᱠᱚ ᱦᱚᱸ ᱩᱰᱩᱠᱚᱜ ᱠᱟᱱᱟ ᱱᱮᱛᱟᱨ ᱢᱟ ᱟᱹᱰᱤ ᱨᱚᱠᱚᱢ ᱡᱤᱱᱤᱥ ᱢᱟᱱᱮ, ᱠᱚᱯᱤ ᱠᱚ ᱢᱟᱱᱮ ᱠᱚ ᱤᱭᱟᱹ ᱫᱟᱠᱚ ᱛᱮᱭᱟᱨ ᱫᱟᱠᱚ,
ᱦᱮᱸ ᱢᱟᱱᱮ ᱦᱮᱸ ᱴᱷᱤᱠ ᱴᱷᱤᱠ᱾
ᱦᱳᱭ ᱦᱳᱭ
ᱠᱤᱨᱤᱧ ᱠᱟᱛᱮᱫ ᱫᱚᱢ ᱡᱚᱢ ᱨᱮᱦᱚᱸ ᱟᱹᱰᱤ ᱥᱟᱵᱫᱷᱟᱱ᱾
ᱦᱩᱸ ᱠᱤᱨᱤᱧ ᱠᱟᱛᱮᱜ ᱡᱚᱢ ᱨᱮᱦᱚᱸ ᱥᱟᱵᱫᱷᱟᱱ ᱯᱞᱟᱥᱴᱤᱠ ᱵᱤᱞᱤ ᱠᱚ ᱩᱰᱩᱠᱚᱜ ᱠᱟᱱᱟ᱾
ᱦᱳᱭ
ᱟᱨ ᱱᱮᱛᱟᱨ ᱦᱚᱸ ᱚᱱᱮ ᱮᱢᱱᱤ ᱫᱮᱥᱤ ᱥᱤᱢ ᱡᱤᱞ ᱠᱚᱦᱚᱸ ᱡᱚᱢᱜ ᱜᱮ ᱵᱷᱟᱜᱤᱭᱟ᱾ ᱡᱮᱦᱮᱛᱩ ᱵᱚᱭᱞᱟᱨ ᱡᱤᱞ ᱠᱚ ᱢᱮᱱ ᱵᱟᱲᱟᱭᱟ ᱛᱚ? ᱪᱚᱞᱞᱤᱥ ᱥᱮ ᱯᱚᱧᱪᱟᱥ ᱫᱤᱱ ᱛᱮᱠᱚ ᱦᱟᱨᱟ ᱠᱚᱣᱟ᱾
ᱦᱮᱸ ᱚᱱᱟ ᱢᱟ ᱵᱷᱤᱠᱥᱤᱱ ᱢᱟᱫᱽᱫᱷᱚᱢ ᱛᱮ᱾
ᱦᱳᱭ ᱯᱷᱤᱠ ᱴᱷᱤᱴ ᱠᱚ ᱮᱢᱟ ᱠᱚᱣᱟ ᱠᱚᱣᱟ ᱵᱷᱮᱠᱥᱤᱱ ᱠᱚ ᱠᱚ ᱮᱢᱟ ᱠᱚᱣᱟ᱾
ᱦᱩᱸ ᱚᱱᱟ ᱢᱟ ᱦᱚᱲᱢᱚ ᱠᱷᱚᱛᱤ ᱛᱟᱵᱚᱱᱟᱭ᱾
ᱦᱳᱭ ᱦᱳᱭ ᱦᱚᱲᱢᱚ ᱠᱳᱱᱳ ᱯᱨᱳᱚᱴᱤᱱ ᱢᱟ ᱵᱟᱹᱱᱩᱜ ᱟᱹᱱᱤᱡ ᱚᱱᱟ ᱥᱟᱶᱛᱮ ᱟᱨᱚ ᱦᱚᱲᱢᱚ ᱠᱷᱩᱛᱤᱭᱟ᱾
ᱦᱩᱸ ᱦᱩᱸ ᱟᱹᱞᱤᱧ ᱫᱚ ᱮᱠᱫᱚᱢ, ᱵᱚᱭᱞᱟᱨ ᱡᱤᱞ ᱫᱚ ᱵᱟᱹᱞᱤᱧ ᱡᱚᱢ ᱫᱟᱲᱮᱭᱟᱜᱼᱟ᱾ ᱵᱚᱭᱞᱟᱨ ᱡᱤᱞ ᱡᱚᱢ ᱢᱟᱱᱮ ᱜᱮ‌ ᱞᱤᱧ, ᱯᱩᱨᱟᱹ ᱦᱚᱲᱢᱚ ᱴᱟᱜ ᱜᱮ ᱯᱩᱨᱟᱹ ᱫᱩᱨᱵᱚᱞ ᱛᱟᱞᱤᱧᱟ᱾
ᱟᱪᱪᱷᱟ ᱟᱪᱷᱟ ᱵᱟᱝ ᱥᱩᱴ ᱵᱮᱱᱟ ᱛᱟᱭᱛᱚ?
ᱦᱮᱸ ᱦᱮᱸ ᱚᱱᱟ ᱛᱮ ᱟᱰᱤᱫᱤᱱ ᱨᱮᱜᱮᱞᱤᱧ ᱡᱚᱢᱞᱤᱧ ᱵᱟᱹᱜᱤ ᱟᱠᱟᱫᱟ ᱵᱚᱭᱞᱟᱨ ᱫᱚ᱾
ᱛᱟᱞᱮ ᱮᱢᱱᱤ ᱮᱢᱱᱤ ᱮᱢᱱᱤ ᱠᱚᱫᱚ ᱪᱮᱫ ᱠᱚᱯᱮ ᱡᱚᱢ ᱵᱟᱲᱟᱭ ᱜᱮᱭᱟ ᱛᱟᱦᱚᱞᱮ ᱫᱮᱥᱤ ᱥᱤᱢ ᱡᱤᱞ ᱥᱮᱪᱮᱫ?
ᱦᱮᱸ ᱵᱷᱟᱞᱤ ᱧᱚᱜ ᱫᱮᱥᱤ ᱥᱤᱢ ᱡᱤᱞ ᱛᱟᱨᱯᱚᱨᱮ ᱩᱸ ᱢᱮᱥ ᱠᱚᱨᱮ ᱢᱮᱱᱟᱜ ᱞᱮᱭᱟ ᱦᱮᱸ ᱥᱮ? ᱢᱮᱥ ᱠᱚᱨᱮ ᱢᱟ ᱫᱮᱥᱤ ᱥᱤᱢ ᱱᱚᱣᱟ ᱠᱚᱨᱮ ᱧᱟᱢᱚᱜ ᱨᱮᱦᱚ, ᱥᱟᱲᱮ ᱪᱟᱨᱥᱚ ᱴᱟᱠᱟ ᱠᱮᱡᱤ ᱢᱟᱱᱮ ᱚᱱᱟ ᱫᱚ ᱦᱟᱛᱟᱣ ᱞᱮᱠᱷᱟᱱ ᱫᱚ ᱵᱟᱹᱱᱩᱜᱼᱟ᱾
ᱟᱪᱪᱷᱟ ᱟᱪᱪᱷᱟ ᱥᱟᱲᱮ ᱪᱟᱥ ᱥᱚ ᱴᱟᱠᱟ ᱠᱮᱡᱤ ᱵᱟᱝ?
ᱦᱮᱸ ᱥᱟᱲᱮ ᱪᱟᱨᱥᱚ ᱴᱟᱠᱟ ᱠᱮᱡᱤ᱾ ᱛᱟᱨᱯᱚᱨᱮ ᱱᱚᱣᱟ ᱦᱮᱸ ᱯᱳᱞᱴᱨᱤ ᱫᱚ ᱦᱩᱭᱩᱜ ᱠᱟᱱᱟ ᱫᱩᱥᱚ ᱴᱟᱠᱟ ᱠᱮᱡᱤ᱾ ᱵᱚᱭᱞᱟᱨ ᱡᱮᱞ ᱦᱮᱸᱥᱮ ᱫᱤᱠᱩ ᱫᱚ ᱛᱟᱯᱚᱨᱮ ᱟᱹᱞᱤᱧ ᱢᱟ ᱵᱚᱭᱞᱟᱨ ᱵᱟᱞᱤᱧ ᱡᱚᱢ ᱜᱮᱭᱟ ᱛᱳᱜ ᱱᱚᱣᱟ ᱦᱟᱹᱠᱳ ᱠᱚᱜᱮ ᱠᱤᱨᱤᱧ ᱵᱟᱲᱟ ᱦᱳᱭᱳᱜ ᱜᱮᱭᱟ᱾
ᱟᱪᱪᱷᱟ ᱟᱪᱪᱷᱟ ᱦᱟᱠᱳ ᱠᱚᱜᱮ ᱵᱟᱝ? ᱦᱟᱹᱠᱳ ᱠᱚᱜᱮ ᱡᱚᱢ ᱜᱮ ᱵᱷᱟᱜᱮᱭᱟ ᱡᱤᱞ ᱠᱷᱚᱱᱟᱜ ᱫᱚ᱾
ᱦᱳᱭ ᱢᱟᱱᱮ ᱵᱚᱭᱞᱟᱨ ᱠᱷᱚᱱᱟᱜ ᱫᱚ ᱦᱮᱸᱥᱮ᱾
ᱦᱩᱸ ᱛᱟᱨᱯᱚᱨᱮ ᱥᱚᱵᱡᱤ ᱠᱚ ᱡᱚᱢ ᱦᱳᱭᱳᱜ ᱜᱮᱭᱟ᱾
ᱚ ᱥᱚᱵᱡᱤ ᱠᱚ
ᱦᱳᱭ ᱟᱨ
ᱱᱮᱛᱟᱨ ᱢᱟ ᱥᱚᱵᱡᱤ ᱠᱚᱦᱚᱸ ᱥᱟᱨ ᱛᱮᱠᱚ ᱦᱟᱨᱟ ᱦᱚᱪᱚᱭᱮᱫᱟ᱾
ᱦᱳᱭ
ᱟᱹᱛᱳ ᱫᱤᱥᱚᱢ ᱠᱚᱨᱮ ᱜᱮ ᱠᱟᱹᱴᱤᱡ ᱤᱭᱟᱹ ᱵᱟᱞᱟ ᱧᱟᱢᱚᱜᱼᱟ, ᱫᱮᱥᱤ ᱵᱟᱞᱟ ᱵᱟᱝᱠᱷᱟᱱ ᱫᱚ ᱵᱟᱡᱟᱨ ᱠᱚᱫᱚ ᱡᱷᱚᱛᱚ ᱵᱷᱟᱜᱤ ᱜᱮᱵᱤᱱ ᱧᱮᱞᱟ ᱠᱤᱱᱛᱩ ᱚᱱᱟ ᱠᱚ ᱡᱷᱚᱛᱚ ᱥᱟᱨᱴᱟᱨ ᱛᱮᱠᱚ, ᱦᱟᱨᱟᱭᱟᱠᱚ ᱦᱳᱭ ᱦᱳᱭ᱾
ᱢᱟᱱᱮ ᱟᱹᱛᱩ ᱫᱤ ᱫᱤᱥᱚᱢ ᱨᱮᱫᱚ ᱯᱩᱨᱟᱹ ᱤᱭᱟᱹ ᱤᱭᱟᱹ ᱵᱤᱱ ᱧᱟᱢᱟ ᱢᱟᱱᱮ, ᱯᱟ ᱯᱟᱨᱯᱷᱮᱠᱴ ᱫᱮᱥᱤ, ᱤᱱᱟᱹ ᱤᱱᱟᱹ ᱠᱚ ᱡᱚᱢ ᱠᱟᱛᱮ ᱜᱮ ᱦᱚᱲᱢᱚ ᱠᱚᱨᱮ ᱞᱟᱜᱟᱜᱼᱟ ᱦᱮᱸᱥᱮ᱾
ᱦᱳᱭ ᱦᱚᱲᱢᱚ ᱠᱚᱨᱮᱜ ᱵᱟᱭ ᱵᱟᱭ ᱚᱝᱠᱟ ᱵᱟᱭ ᱠᱷᱚᱛᱤᱭᱟ ᱦᱚᱲᱢᱚ ᱠᱚ ᱵᱟᱝ ᱚᱱᱟ ᱢᱟ ᱱᱮᱪᱟ ᱡᱮᱞ ᱡᱟᱸᱦᱟ ᱤᱭᱟᱹ ᱠᱚ ᱡᱚᱢ ᱞᱮᱠᱷᱟᱡ ᱜᱮ ᱦᱟᱜ ᱱᱮᱪᱟᱨᱮᱞ ᱨᱮ ᱛᱮᱭᱟᱨᱚᱜᱼᱟ ᱥᱮ ᱟᱨ ᱡᱟᱦᱟᱸ ᱥᱟᱨ ᱱᱮᱛᱟᱨ ᱠᱚᱛᱮ ᱚᱱᱟ ᱫᱚ ᱟᱹᱰᱤ ᱨᱚᱠᱚᱢ ᱢᱤᱜᱴᱮᱱ ᱤᱭᱟᱹ ᱨᱮᱱᱟᱜ ᱪᱟᱱᱥ ᱛᱟᱦᱮᱱᱟ ᱟᱨ ᱴᱷᱤᱠ ᱴᱷᱟᱠ ᱯᱨᱳᱴᱤᱱ ᱦᱚᱸ ᱵᱟᱝ ᱛᱟᱦᱮᱱᱟ ᱧᱮᱞ ᱜᱮ ᱧᱮᱞ ᱵᱷᱟᱜᱮ ᱧᱮᱞᱚᱜᱼᱟ ᱠᱤᱱᱛᱩ ᱚᱝᱠᱟ ᱠᱩ ᱯᱩᱥᱴᱤ ᱜᱩᱱ ᱠᱚᱫᱚ ᱵᱟᱝ ᱛᱟᱦᱮᱱᱟ ᱚᱱᱟ ᱠᱚᱨᱮ
ᱮᱠᱫᱚᱢ ᱮᱠᱫᱚᱢ ᱞᱟᱹᱭ ᱫᱚ ᱴᱷᱤᱠ ᱠᱟᱛᱷᱟ ᱜᱮ
ᱦᱳᱭ ᱦᱳᱭ
ᱛᱚ ᱜᱚᱢᱠᱮ ᱟᱵᱤᱱᱟᱜ ᱯᱷᱮᱵᱨᱮᱴ ᱡᱚᱢ ᱫᱚ ᱪᱮᱜ ᱛᱟᱵᱤᱱ
ᱟᱹᱞᱤᱧ ᱵᱚᱞᱛᱮ ᱟᱸ ᱯᱷᱮᱵᱨᱮᱴ ᱵᱚᱞᱛᱮ ᱠᱷᱟᱥᱤ ᱡᱤᱞ ᱠᱚ ᱡᱚᱢ ᱵᱟᱲᱟ ᱦᱩᱭᱩᱜ ᱜᱮᱭᱟ ᱢᱟᱡᱷᱮ ᱢᱚᱫᱽᱫᱷᱮ ᱵᱚᱭᱞᱟᱨ ᱡᱤᱞᱢᱟ ᱚᱝᱠᱟ ᱵᱷᱟᱜᱮ ᱵᱟᱝ ᱵᱩᱡᱟᱹᱜᱼᱟ ᱢᱳᱴᱟᱢᱩᱴᱤ ᱫᱮᱥᱤ ᱥᱤᱢ ᱡᱤᱞ ᱠᱚ
ᱟᱪᱪᱷᱟ ᱟᱪᱪᱷᱟ
ᱦᱳᱭ ᱦᱳᱭ
ᱟᱨ ᱠᱷᱟᱹᱥᱤ ᱡᱤᱞ ᱢᱟ ᱜᱚᱢᱠᱮ ᱟᱹᱰᱤ ᱜᱮ ᱫᱟᱢ
ᱦᱩᱸ ᱟᱹᱰᱤ ᱜᱮ ᱫᱟᱢ ᱟᱫᱚ ᱢᱳᱴᱟᱢᱩᱴᱤ ᱢᱟᱡᱷᱮ ᱢᱚᱫᱽᱫᱷᱮ
ᱢᱟᱜ ᱢᱟᱡᱷᱮ ᱢᱚᱫᱽᱫᱷᱮ ᱵᱟᱝ
ᱦᱩᱸ ᱢᱟᱡᱷᱮ ᱢᱚᱫᱽᱫᱷᱮ
ᱵᱚᱭᱞᱟᱨ ᱠᱷᱚᱱ ᱫᱚ ᱚᱱᱟ ᱫᱚ ᱚᱱᱟ ᱡᱚᱢ ᱵᱷᱟᱜᱮᱭᱟ ᱦᱮᱸᱥᱮ
ᱦᱩᱸ ᱵᱚᱭᱞᱟᱨ ᱠᱚᱫᱚ ᱴᱷᱤᱠ ᱜᱮᱭᱟ ᱠᱚᱢ ᱫᱟᱢᱟ ᱠᱤᱱᱛᱩ ᱚᱱᱟ ᱨᱮᱢᱟ ᱠᱳᱱᱳ ᱤᱭᱟᱹ ᱵᱟᱹᱱᱩᱜ ᱜᱮᱥᱮ
ᱦᱩᱸ ᱮᱠᱫᱚᱢ
ᱦᱚᱭ ᱢᱟᱡᱷᱮ ᱢᱚᱫᱽᱫᱷᱮ ᱡᱚᱢ ᱫᱚ ᱡᱚᱢ ᱵᱟᱲᱟᱭ ᱦᱩᱭᱩᱜ ᱜᱮᱭᱟ ᱟᱫᱚ ᱚᱱᱟ ᱠᱚᱨᱮ ᱢᱟ ᱠᱳᱱᱳ ᱯᱨᱳᱴᱤᱱ ᱞᱮᱠᱟᱱ ᱵᱟᱹᱱᱩᱜᱼᱟ ᱱᱤᱡ
ᱦᱩᱸ ᱦᱩᱸ
ᱚᱱᱟ ᱠᱷᱚᱱᱟᱜ ᱵᱚᱭᱞᱟᱨ ᱠᱷᱚᱱᱟᱜ ᱫᱮᱥᱤ ᱥᱤᱢ ᱵᱤᱱ ᱢᱟᱱᱮ ᱫᱮᱥᱤ ᱥᱤᱢ ᱡᱤᱞ ᱵᱤᱱ ᱡᱚᱢᱟ ᱚᱱᱟ ᱵᱚᱭᱞᱟᱨ ᱠᱷᱚᱱᱟᱜ ᱫᱚ ᱟᱹᱰᱤ ᱵᱷᱟᱹᱜᱮᱭᱟ᱾
ᱮᱠᱫᱚᱢ ᱮᱠᱫᱚᱢ ᱦᱮᱸ ᱟᱨ ᱜᱚᱝᱠᱮ ᱱᱚᱣᱟ ᱡᱟᱦᱟᱸ ᱵᱤᱨᱤᱭᱟᱱᱤ ᱢᱳᱢᱳ ᱠᱚ ᱱᱚᱱᱟ ᱠᱚᱫᱚᱵᱤᱱ ᱠᱩᱥᱤᱭᱟᱜ ᱜᱮᱭᱟ ᱥᱮ ᱵᱟᱝ?
ᱦᱚᱸ ᱚᱱᱟ ᱠᱚᱫᱚ ᱠᱩᱥᱤ ᱫᱚ ᱠᱩᱥᱤ ᱜᱤ ᱟᱫᱚ ᱟᱯᱱᱟᱨ ᱢᱟ ᱯᱟᱨᱥᱮᱱ ᱟᱫᱚ ᱚᱱᱟ ᱠᱚ ᱠᱷᱚᱱᱟᱜ ᱠᱟᱹᱴᱤᱡ ᱮᱵᱷᱚᱭᱮᱰ ᱮᱵᱷᱚᱭᱮᱰ ᱫᱷᱟᱨᱟ ᱞᱮᱠᱟᱜᱮ ᱛᱚ ᱢᱟᱡᱷᱮ ᱢᱚᱫᱷᱮ ᱡᱚᱢ ᱫᱚ ᱡᱚᱢ ᱵᱟᱲᱟ ᱦᱩᱭᱩᱜ ᱜᱮᱭᱟ ᱟᱫᱚ ᱚᱱᱠᱟ ᱫᱚ ᱵᱟᱝᱟ
ᱦᱳᱭ ᱟᱨ ᱚᱱᱟ ᱠᱚᱫᱚ ᱯᱚᱭᱥᱟ ᱦᱚᱸᱛᱚ ᱞᱟᱜᱟᱜ-ᱟ
ᱦᱩᱸ ᱯᱚᱭᱥᱟ ᱦᱚᱸ ᱞᱟᱜᱟᱜ-ᱟ ᱛᱟᱯᱚᱨ ᱚᱱᱟ ᱠᱷᱚᱱᱟᱜ ᱢᱟᱨᱟᱝ ᱵᱤᱥᱚᱭ ᱠᱟᱱᱟ ᱦᱚᱲᱢᱚ ᱠᱷᱚᱛᱤᱭᱟ
ᱦᱳᱭ ᱮᱠᱫᱚᱢ ᱮᱠᱫᱚᱢ
ᱦᱚᱲᱢᱚ ᱠᱷᱚᱛᱤ ᱭᱟ ᱚᱱᱟ ᱠᱚᱫᱚ ᱵᱟᱝ ᱡᱚᱢᱜᱮ ᱵᱷᱟᱜᱤᱭᱟ ᱡᱟᱦᱟᱸ ᱛᱤᱱᱟᱹᱜ ᱥᱤᱵᱤᱞ ᱨᱮᱦᱚᱸ ᱚᱱᱟ ᱫᱚ ᱵᱟᱝ ᱚᱱᱟ ᱠᱷᱚᱱᱟᱜ ᱫᱚ ᱥᱟᱺᱜᱤᱧ ᱜᱮ ᱛᱟᱦᱮᱸ ᱰᱷᱟᱜᱮᱭᱟ᱾
ᱦᱳᱭ ᱢᱟᱱᱮ ᱢᱟᱱᱮ ᱱᱤᱡᱮᱨᱟᱜ ᱦᱚᱲᱢᱚ ᱯᱳᱭᱞᱳ ᱧᱮᱞ ᱦᱩᱭᱩᱜ-ᱟ ᱦᱮᱸᱥᱮ
ᱦᱳᱭ ᱱᱤᱡᱮᱨᱟᱜ ᱦᱚᱲᱢᱚ ᱯᱳᱭᱞᱳ ᱧᱮᱞ ᱦᱩᱭᱩᱟ ᱟᱫᱚ ᱚᱱᱟ ᱠᱚ ᱡᱚᱢ ᱞᱮᱠᱷᱼ ᱠᱷᱟᱱ ᱢᱟ ᱵᱟᱹᱭ ᱵᱟᱹᱭᱛᱮ ᱵᱷᱤᱛᱤᱨ ᱵᱷᱤᱛᱤᱨ ᱛᱮᱵᱤᱱ ᱤᱭᱟᱹ ᱪᱟᱵᱟᱜ-ᱟ ᱥᱮ ᱟᱵᱮᱱᱟᱜ ᱤᱢᱤᱭᱩᱱᱤᱴᱤ ᱯᱟᱨᱼ ᱠᱚ ᱠᱚᱢ ᱪᱟᱵᱟᱜ ᱛᱟᱵᱤᱱᱟ ᱮᱱᱟᱨᱡᱤ ᱠᱚᱢ ᱪᱟᱵᱟᱜ ᱛᱟᱵᱤᱱᱟ ᱯᱷᱮᱴ ᱢᱟᱱᱮ ᱚᱛᱤᱨᱤᱠ ᱛᱚ ᱯᱷᱟᱞᱛᱩ ᱯᱷᱮᱴ ᱦᱚᱲᱢᱚ ᱨᱮ ᱡᱚᱢᱟᱜ-ᱟ᱾
ᱮᱠᱫᱚᱢ ᱮᱠᱫᱚᱢ ᱮᱠᱫᱚᱢ ᱟᱵᱚᱱᱟᱜ ᱥᱚᱨᱤᱨ ᱵᱷᱤᱛᱤᱨ ᱵᱷᱤᱛ ᱵᱷᱤᱛᱤᱨ ᱵᱷᱤᱛᱤᱨ ᱛᱮ ᱤᱭᱟᱹ ᱭᱟ ᱱᱚᱥᱴᱚ ᱫᱤᱭᱟ ᱵᱟᱝ
ᱮᱠᱫᱚᱢ ᱮᱠᱫᱚᱢ ᱵᱷᱤᱛᱤᱨ ᱵᱷᱤᱛᱤᱨ ᱛᱮ ᱱᱚᱥᱴ ᱭᱟ ᱚᱱᱟ ᱡᱚᱠᱷᱚᱱ ᱵᱟᱹᱭ ᱵᱟᱹᱭᱛᱮ ᱵᱚᱭᱚᱥ ᱤᱫᱤ ᱟᱵᱮᱱ ᱩᱱ ᱡᱚᱠᱷᱚᱱ ᱚᱱᱟ ᱤᱭᱟᱹ ᱠᱚ ᱨᱤᱭᱮᱠᱥᱮᱱ ᱠᱚ ᱵᱟ ᱯᱨᱚᱵᱷᱟᱵᱽ ᱠᱚ ᱫᱮᱠᱷᱟ ᱟᱭ
ᱮᱠᱫᱚᱢ ᱦᱮᱸ ᱛᱚ ᱤᱱᱟᱹ ᱠᱚᱫᱚ ᱱᱚᱣᱟ ᱵᱷᱟᱜᱮᱭᱟ ᱡᱟᱦᱟᱸ ᱵᱟᱝ ᱡᱚᱢ ᱜᱮ ᱦᱮᱸ ᱥᱮ
ᱦᱩᱸ ᱚᱱᱟᱠᱚ ᱠᱚᱱᱟᱜ ᱫᱚ ᱥᱟᱺᱟᱜᱤᱧ ᱛᱟᱦᱮᱸ ᱜᱮ ᱵᱷᱟᱹᱜᱤ ᱭᱟ᱾
ᱦᱮᱸ ᱦᱮᱸ
ᱚᱱᱟ ᱠᱷᱚᱱᱟᱜ ᱟᱛᱩ ᱫᱤᱥᱚᱢ ᱨᱮ ᱢᱟᱱᱮ ᱡᱟᱦᱟᱸ ᱠᱚ ᱱᱮᱪᱨᱮᱞᱤ ᱚᱱᱟᱠᱚ ᱡᱚᱢ ᱵᱷᱟᱜᱤᱭᱟ ᱛᱟᱯᱚᱨᱮ ᱱᱚᱣᱟ ᱵᱤᱞᱤ ᱫᱚ ᱵᱷᱟᱜᱤᱭᱟ ᱡᱷᱚᱛᱚ ᱠᱷᱚᱱᱟᱜ ᱵᱮᱥᱴ ᱵᱷᱟᱜᱤ ᱯᱨᱚᱴᱤᱱ ᱠᱚ ᱧᱟᱢᱚᱜ-ᱟ ᱦᱩᱸ ᱵᱤᱞᱤ ᱠᱚᱫᱚ ᱴᱷᱤᱠ ᱜᱮᱭᱟ᱾ ᱦᱟᱠᱳ ᱦᱚᱸ ᱵᱷᱟᱜᱤᱭᱟ
ᱦᱮᱸ ᱦᱮᱸ ᱦᱮᱸ ᱵᱟᱝ ᱛᱟᱨᱯᱚᱨᱮ ᱜᱚᱝᱠᱮ ᱡᱟᱦᱟᱸ ᱰᱟᱝᱨᱤ ᱡᱮᱞ ᱧᱟᱢᱚᱜ ᱜᱮᱭᱟ
ᱦᱮᱸ ᱦᱮᱸ ᱚᱱᱟ ᱫᱚ ᱟᱰᱤ ᱟᱰᱤ ᱤᱭᱟᱹ ᱡᱤᱱᱤᱥ ᱠᱟᱱᱟ ᱟᱰᱤ ᱨᱮᱭᱟᱨ ᱡᱤᱱᱤᱥ ᱠᱟᱱᱟ ᱚᱱᱟ ᱫᱚ ᱰᱟᱠᱛᱟᱨ ᱠᱚᱦᱚᱸ ᱡᱚᱢ ᱠᱚ ᱞᱟᱹᱭᱟ
ᱦᱮᱸ ᱦᱮᱸ ᱮᱠᱫᱚᱢ ᱮᱠᱫᱚᱢ ᱛᱚ ᱦᱩᱸ ᱦᱩᱸ ᱢᱟᱱᱮ ᱫᱟᱲᱤ ᱥᱟᱨᱥᱟᱜ-ᱟ ᱦᱮᱸ ᱥᱮ
ᱦᱩᱸ ᱫᱟᱲᱮ ᱥᱟᱨᱥᱟᱜ-ᱟ ᱮᱠᱫᱚᱢ ᱮᱠᱫᱚᱢ
ᱟᱨ ᱦᱚᱲᱢᱚ ᱠᱚ ᱵᱷᱟᱜᱤ ᱫᱚᱦᱚᱭᱟᱭ
ᱦᱩᱸ ᱦᱩᱸ ᱦᱚᱲᱢᱚ ᱠᱚ ᱵᱷᱟᱜᱤ ᱫᱚᱦᱚᱭᱟᱭ
ᱛᱚ ᱤᱱᱟᱹ ᱤᱱᱟᱹ ᱠᱚᱫᱚᱵᱤᱱ ᱡᱚᱢ ᱜᱮᱭᱟ ᱥᱮ ᱵᱟᱝ ᱥᱮ ᱡᱚᱢ ᱜᱮᱭᱟ ᱠᱚ ᱥᱮ ᱵᱟᱝ
ᱪᱟᱞᱟᱜ ᱜᱮᱭᱟ
ᱟᱰᱤᱜᱟᱱ ᱢᱟᱱᱮ ᱟᱵᱚ ᱥᱟᱱᱛᱟᱲ ᱫᱚᱠᱚ ᱡᱚᱢ ᱜᱮᱭᱟ ᱥᱮ ᱫᱤᱠᱩ ᱫᱚ ᱵᱟᱝ
ᱦᱮᱸ ᱫᱤᱠᱩ ᱠᱚᱜᱮ ᱵᱟᱠᱚ ᱡᱚᱢᱟ ᱡᱮᱦᱮᱛᱩ ᱟᱠᱚ ᱫᱚ ᱰᱟᱝᱨᱤ ᱡᱟᱦᱟᱸᱭ ᱢᱟᱱᱮ ᱤᱭᱟᱹ ᱠᱚ ᱢᱟᱱᱟᱣ ᱠᱚᱣᱟ ᱫᱮᱵᱚᱛᱟ ᱴᱟᱭᱤᱯ ᱠᱚ ᱢᱟᱱᱟᱣ ᱠᱚᱣᱟ ᱚᱱᱟ ᱠᱷᱟᱹᱛᱤᱨ ᱛᱮ ᱚᱱᱟ ᱫᱚ ᱵᱟᱠᱚ ᱡᱚᱢᱟ
ᱟᱪᱪᱷᱟ ᱟᱪᱪᱷᱟ ᱛᱚ ᱦᱮᱸ ᱟᱹᱰᱤ ᱟᱨ ᱟᱵᱚ ᱦᱚᱲ ᱦᱚᱸ ᱟᱹᱰᱤ ᱜᱟᱱ ᱡᱟᱭᱜᱟ ᱠᱚᱨᱮᱞᱤᱧ ᱧᱮᱞ ᱠᱟᱫ ᱠᱚᱣᱟ ᱟᱸᱡᱚᱢ ᱵᱟᱲᱟ ᱦᱩᱭ ᱠᱟᱱᱟ ᱵᱟᱠᱚ ᱡᱚᱢᱟ
ᱦᱩᱸ ᱟᱹᱰᱤ ᱡᱟᱭᱜᱟ ᱜᱮ ᱵᱟᱠ ᱠᱚ ᱡᱚᱢᱟ ᱩᱝᱠᱩ ᱤᱭᱟᱹ ᱠᱚ ᱫᱮᱵᱚᱛᱟ ᱴᱟᱭᱤᱯ ᱠᱚ ᱢᱟᱱᱟᱣ ᱠᱚᱣᱟ ᱚᱱᱟ ᱠᱷᱟᱹᱛᱤᱨ ᱵᱟᱠᱚ ᱡᱚᱢ ᱠᱚᱣᱟ
ᱦᱳᱭ ᱦᱳᱭ ᱦᱳᱭ ᱦᱳᱭ ᱟᱨ ᱟᱞ ᱟᱞᱮ ᱱᱚᱛᱮ ᱫᱚ ᱟᱹᱰᱤ ᱡᱳᱨ ᱠᱚ ᱡᱚᱢ ᱜᱮᱭᱟ ᱚᱱᱟ ᱫᱚ
ᱟᱼᱪᱷᱟ
ᱟᱨ ᱟᱯᱮ ᱚᱱᱟ ᱫᱷᱟᱨᱮ ᱫᱚ
ᱦᱩᱸ ᱟᱞᱮ ᱦᱚᱸᱛᱚ ᱢᱚᱴᱟᱟᱢᱩᱴᱤ ᱠᱚᱢ ᱵᱮᱥᱤ ᱵᱷᱟᱜᱤ ᱠᱚ ᱡᱚᱢ ᱜᱮᱭᱟ
ᱟᱪᱪᱷᱟ ᱟᱪᱪᱷᱟ ᱟᱨ ᱰᱟᱝᱨᱤ ᱡᱤᱞ ᱢᱟ ᱮᱠᱫᱚᱢ ᱦᱚᱲᱢᱚ ᱫᱚ ᱵᱟᱭ ᱠᱷᱚᱛᱤ ᱜᱤᱭᱟ ᱚᱱᱟ ᱫᱚ
ᱵᱟᱝ ᱦᱚᱲᱢᱚ ᱮᱠᱫᱚᱢ ᱵᱟᱭ ᱠᱷᱚᱛᱤᱜᱤᱭᱟ
ᱦᱩᱸ ᱡᱚᱢ ᱦᱚᱸ ᱟᱨ ᱡᱚᱢ ᱨᱮᱦᱚᱸ ᱚᱱᱟᱫᱚ ᱟᱹᱰᱤ ᱤᱭᱟᱹ ᱵᱩᱡᱷᱟᱹᱜᱼᱟ ᱡᱚᱢ ᱥᱚᱢᱚᱭ ᱡᱟᱦᱟᱸ ᱞᱮᱠᱟ
ᱦᱳᱭ ᱦᱳᱭ ᱵᱤᱥᱮᱥ ᱠᱚᱨᱮ ᱴᱤᱵᱤ ᱵᱤᱵᱤ ᱨᱳᱜᱽ ᱞᱮᱹᱠᱷᱟᱱ ᱱᱚᱣᱟ ᱤᱭᱟᱹ ᱠᱚ ᱡᱚᱢ ᱦᱚᱪᱚ ᱠᱚᱣᱟ ᱰᱟᱹᱝᱨᱤ ᱡᱤᱞ ᱡᱤᱞ ᱠᱚ ᱡᱚᱢ ᱦᱚᱪᱚ ᱠᱚᱣᱟ
ᱟᱪᱪᱷᱟ ᱟᱪᱪᱷᱟ
ᱦᱚᱭ
ᱟᱹᱞᱤᱧ ᱦᱚᱸ ᱩᱱᱠᱩ ᱡᱟᱦᱟᱸᱭ ᱟᱞᱮ ᱟᱹᱛᱩ ᱠᱚᱨᱮ ᱥᱮ ᱟᱞᱮ ᱫᱷᱟᱨᱮ ᱯᱟᱥᱮ ᱟᱹᱛᱩ ᱠᱚᱨᱮ ᱠᱚ ᱨᱩᱣᱟᱹ ᱵᱟᱲᱟᱭᱱᱟ ᱛᱚ ᱟᱫᱚ ᱰᱟᱠᱛᱟᱨ ᱠᱚᱠᱚ ᱞᱟᱹᱭ ᱪᱮᱫᱟᱜ ᱡᱮ ᱱᱚᱣᱟ ᱡᱚᱢ ᱢᱟᱹᱱᱮ ᱡᱟᱦᱟᱸᱭ ᱠᱚ ᱫᱚ ᱟᱹᱰᱤ ᱜᱮ ᱠᱚ ᱚᱱᱟ ᱠᱚ ᱫᱟᱲᱮ ᱤᱭᱟᱹᱭᱮᱱ ᱛᱟᱠᱚᱣᱟ ᱢᱟᱱᱮ ᱞᱟᱸᱜᱟ ᱜᱚᱫ ᱱᱟᱠᱚ
ᱦᱳᱭ ᱦᱳᱭ
ᱦᱮᱸ ᱛᱚ ᱩᱱ ᱥᱚᱢᱚᱭ ᱠᱚ ᱢᱮᱛᱟᱜ ᱠᱚᱣᱟ ᱰᱟᱹᱝᱨᱤ ᱡᱤᱞ ᱠᱚ ᱡᱚᱢ ᱯᱮ
ᱟᱪᱪᱷᱟ ᱟᱪᱪᱷᱟ
ᱛᱚ ᱚᱱᱟ ᱚᱱᱟ ᱡᱤᱞ ᱡᱚᱢ ᱠᱟᱛᱮᱫ ᱟᱹᱰᱤ ᱜᱮᱠᱚ ᱥᱩᱥᱛᱷ ᱠᱟᱱᱟ
ᱦᱩᱸ ᱦᱩᱸ
ᱯᱳᱭᱞᱚ ᱡᱚᱢ ᱫᱚ ᱵᱷᱟᱜᱮᱭᱟ ᱦᱮᱸ ᱥᱮ ᱾
ᱦᱳᱭ ᱦᱳᱭ, ᱵᱟᱝ ᱚᱱᱟ ᱡᱤᱞ ᱨᱮ ᱟᱹᱰᱤ ᱯᱨᱚᱴᱤᱱ ᱢᱮᱱᱟᱜᱼᱟ ᱾ ᱡᱮᱦᱮᱛᱩ ᱡᱟᱦᱟᱸ ᱛᱱᱟᱹᱜ ᱵᱤᱫᱮᱥᱤ ᱯᱞᱮᱭᱟᱨ ᱠᱚ ᱢᱮᱱᱟᱼᱜ ᱠᱚᱣᱟᱹ ᱯᱷᱩᱴᱵᱚᱞ ᱯᱞᱮᱭᱟᱨ ᱠᱷᱚᱱᱟᱜ ᱥᱩᱨᱩ ᱠᱟᱹᱛᱮᱫ ᱮᱸᱻ ᱨᱮᱥᱞᱤᱝ ᱛᱟᱨᱯᱚᱨᱮ ᱵᱚᱠᱥᱤᱝ ᱯᱟᱴᱤ ᱠᱚ ᱛᱟᱨᱯᱚᱨᱮ ᱢᱟᱨ ᱤᱭᱟᱹ ᱠᱚ ᱡᱷᱚᱛᱚ ᱚᱱᱟ ᱡᱤᱞᱤ ᱠᱚ ᱡᱚᱢᱟ ᱾
ᱱᱚᱣᱟ ᱰᱟᱹᱝᱨᱤ ᱡᱤᱞ ᱜᱮ ᱦᱮᱸ ᱥᱮ ᱾
ᱦᱩᱸ ᱰᱟᱹᱝᱨᱤ ᱡᱤᱞ ᱠᱚ ᱡᱚᱢᱟ ᱾
ᱰᱝᱨᱤ ᱡᱤᱞ ᱫᱚ ᱟᱵᱚᱣᱟᱼᱜ ᱠᱳᱱᱳ ᱤᱯᱷᱮᱠᱴ ᱵᱟᱭ ᱧᱩᱨᱟᱹᱣᱟ ᱦᱚᱲ
ᱵᱟᱝᱟ ᱵᱟᱝᱟ ᱠᱚᱱᱳ ᱮᱯᱷᱮᱠᱴ ᱵᱟᱭ ᱧᱩᱨᱩᱭᱼᱟ ᱾
ᱟᱪᱷᱟ, ᱛᱚ ᱰᱟ ᱰᱟᱝᱨᱤ ᱦᱮᱸ ᱟᱨ ᱟᱨ ᱰᱟᱝᱨᱤ ᱡᱤᱞ ᱫᱚ ᱡᱮᱹᱢᱚᱱ ᱠᱟᱥᱤ ᱡᱤᱞ ᱠᱷᱚᱱᱟᱜ ᱦᱚᱸ ᱫᱟᱢ ᱟᱹᱰᱤ ᱠᱚᱢ ᱜᱮᱭᱟ ᱾
ᱦᱮᱸ ᱮᱠᱫᱚᱢ ᱮᱠᱫᱚᱢ ᱫᱟᱢ ᱦᱚᱸ ᱠᱚᱢ ᱟᱨ ᱟᱹᱰᱤ ᱯᱨᱳᱚᱴᱤᱱᱟ ᱠᱷᱟᱹᱥᱤ ᱡᱤᱞ ᱠᱷᱚᱱᱟᱜ ᱫᱚ ᱦᱟᱸᱜ ᱯᱨᱳᱚᱴᱤᱱ ᱜᱮᱭᱟ ᱚᱱᱟ ᱫᱚ ᱾
ᱟᱫᱚ ᱱᱚᱣᱟ ᱨᱮᱱᱟᱜ ᱫᱚ ᱫᱟᱢ ᱫᱚ ᱮᱭ ᱠᱟᱨᱚᱱ ᱛᱮ ᱵᱟᱹᱱᱩᱜᱼᱟ ᱾
ᱦᱩᱸ ᱾
ᱢᱟᱹᱱᱮ ᱱᱚᱣᱟ ᱱᱚᱣᱟ ᱫᱚ ᱡᱷᱚᱛᱚ ᱡᱟᱹᱛᱤ ᱛᱚ ᱵᱟᱠᱚ ᱡᱚᱢ ᱜᱮᱭᱟ ᱾
ᱦᱳᱭ ᱦᱳᱭ ᱦᱳᱭ ᱡᱚᱛᱚ ᱡᱟᱹᱛ ᱵᱟᱹᱠᱚ ᱡᱚᱢ ᱠᱷᱟᱛᱤᱨ ᱛᱮ ᱾
ᱫᱟᱢ ᱵᱟᱹᱱᱩᱜᱼᱟ ᱠᱤᱱᱸᱛᱩ ᱚ ᱡᱤᱞ ᱠᱷᱚᱱ ᱫᱚ ᱡᱚᱛᱚ ᱡᱤᱞ ᱠᱷᱚᱱᱟᱼᱜ ᱫᱚ ᱱᱚᱣᱟ ᱡᱤᱞ ᱜᱮ ᱵᱷᱟᱜᱤᱭᱟ ᱦᱮ ᱥᱮ ᱾
ᱦᱚᱸ ᱦᱚᱸ ᱡᱚᱛᱚ ᱡᱤᱞ ᱠᱚᱷᱚᱱᱟᱜ ᱰᱟᱝᱨᱤ ᱡᱤᱞ ᱜᱮ ᱵᱟᱹᱜᱤᱭᱟ ᱾
ᱮᱠᱫᱚᱢ ᱮᱠᱫᱚᱢ ᱾ ᱟᱫᱚ ᱟᱯᱮ ᱫᱚ ᱪᱮᱫ ᱞᱮᱠᱟᱹ ᱯᱮ ᱡᱚᱢ ᱜᱮᱭᱟ ᱚᱱᱟ ᱫᱚ ᱢᱟᱹᱱᱮ ᱥᱚᱯᱛᱟᱨ ᱨᱮ ᱥᱮ ᱪᱟᱸᱫᱳ ᱨᱮ ᱥᱮ ᱡᱟᱦᱟᱸ ᱛᱤᱥ ᱠᱚᱨᱮ?
ᱚᱱᱟ ᱫᱚ ᱱᱚᱰᱮ ᱥᱩᱨ ᱟᱛᱳ ᱨᱮ ᱢᱟᱹᱱᱮ ᱜᱚᱡ ᱠᱚᱣᱟ ᱠᱚ ᱟᱫᱚ ᱚᱰᱟᱨ ᱮᱢ ᱦᱩᱭᱩᱜᱼᱟ ᱟᱫᱚ ᱚᱰᱟᱨ ᱮᱢ ᱞᱮᱹᱠᱷᱟᱱ ᱠᱚ ᱚᱲᱟᱜ ᱚᱲᱟᱜ ᱠᱚ ᱟᱹᱜᱩᱚᱴᱚ ᱠᱟᱜᱼᱟ ᱾
ᱟᱪᱪᱷᱟ ᱟᱪᱪᱷᱟ ᱾
ᱦᱚᱭ ᱾ ᱵᱟᱝᱠᱷᱟᱱ ᱫᱚ ᱟᱞᱮ ᱟᱹᱛᱩ ᱠᱚᱨᱮ ᱫᱚ ᱵᱟᱠᱚ ᱜᱚᱡ ᱠᱚᱣᱟ ᱥᱩᱨ ᱟᱹᱛᱩ ᱨᱮ ᱢᱮᱱᱟᱜᱼᱟ, ᱥᱩᱨ ᱟᱹᱛᱩ ᱨᱮᱜᱮ ᱠᱚ ᱜᱚᱡ ᱟᱫᱚ ᱚᱸᱰᱮ ᱠᱷᱚᱱᱟᱜ ᱜᱮ ᱚᱰᱟᱨ ᱛᱟᱦᱮ ᱚᱸᱰᱮ ᱡᱩᱫᱤ ᱵᱤᱱ ᱚᱰᱟᱨᱟ ᱛᱟᱦᱞᱮ ᱟᱹᱵᱤᱱᱟᱜ ᱚᱲᱟᱜ ᱠᱚ ᱟᱜᱩ ᱦᱚᱴᱚ ᱠᱟᱜᱼᱟ ᱾
ᱟᱪᱪᱷᱟ ᱟᱪᱪᱷᱟ ᱾ ᱛᱚ ᱚᱠᱟᱞᱮᱠᱟ ᱠᱤᱞᱳ ᱚᱱᱛᱮ ᱫᱚ?
ᱱᱚᱛᱮ ᱫᱚ ᱱᱤᱛᱚᱜ ᱫᱚ ᱦᱩᱭᱩᱜ ᱠᱟᱱᱟ, ᱢᱟᱱᱮ ᱡᱩᱫᱤ ᱤᱭᱟᱹ ᱵᱤᱱ ᱦᱟᱛᱟᱣᱟ ᱛᱳᱢᱟᱨ ᱠᱚᱢ ᱧᱚᱜ ᱵᱤᱱ ᱦᱟᱛᱟᱣᱟ ᱛᱟᱦᱚᱞᱮ ᱢᱚᱱᱮ ᱠᱟᱱᱟ ᱮᱠᱥᱚ ᱵᱟᱝ ᱫᱩᱥᱚ ᱛᱤᱱᱟᱹᱜ ᱫᱩᱥᱚ ᱯᱚᱧᱪᱟᱥ ᱴᱟᱠᱟ ᱠᱟᱛᱮᱫ ᱾
ᱦᱮᱸ ᱢᱟᱱᱮ ᱟᱲᱟᱭᱥᱚ ᱦᱚᱭ ᱥᱮ ᱾
ᱟᱲᱟᱭᱥᱚ ᱴᱟᱠᱟ ᱟᱨᱻ ᱠᱟᱹᱴᱤᱡ ᱡᱟᱹᱥᱛᱤ ᱧᱚᱜ ᱡᱩᱫᱤ ᱵᱮᱱ ᱦᱟᱛᱟᱣᱟ ᱛᱟᱦᱚᱞᱮ ᱫᱚ ᱫᱚᱥ ᱠᱩᱲᱤ ᱴᱟᱠᱟ ᱜᱟᱱ ᱠᱚᱢᱟ ᱢᱟᱱᱮ ᱠᱟᱹᱴᱤᱡ ᱠᱚᱢ ᱛᱮᱵᱮᱱ ᱧᱟᱢᱟ ᱾
ᱟᱪᱪᱷᱟ ᱟᱪᱪᱷᱟ, ᱢᱟᱱᱮ ᱠᱮᱡᱤ ᱫᱚ ᱟᱲᱟᱭᱥᱚ ᱴᱟᱠᱟ ᱠᱮᱡᱤ ᱦᱮᱸᱥᱮ ᱾
ᱦᱮ ᱟᱲᱟᱭᱥᱚ ᱴᱟᱠᱟ ᱠᱤᱡᱤ ᱚᱱᱠᱟ ᱜᱮ, ᱟᱲᱟᱭᱥᱚ ᱴᱟᱠᱟ ᱛᱟᱨᱯᱚᱨ ᱢᱟᱡᱷᱮ ᱢᱟᱫᱷᱮ ᱫᱩᱥᱚ ᱟᱥᱤ ᱥᱤ ᱦᱚᱸ ᱦᱩᱭᱩᱜ ᱜᱮᱭᱟ ᱾
ᱟᱪᱪᱷᱟ ᱢᱟᱱᱮ ᱦᱟᱱᱮ ᱯᱚᱨᱚᱵᱽ ᱠᱚᱨᱮ ᱵᱟᱝᱟ?
ᱦᱚ ᱯᱚᱨᱚᱵᱽ ᱛᱚᱨᱚᱵ ᱠᱚᱨᱮ ᱠᱟᱹᱴᱤᱡ ᱫᱟᱢ ᱠᱚ ᱟᱹᱰᱤ ᱡᱟᱹᱥᱛᱤ ᱛᱟᱦᱮᱱᱟ ᱾
ᱦᱮᱸ ᱚᱱᱟ ᱫᱚ ᱟᱞᱮ ᱥᱮᱫ ᱚᱝᱠᱟᱜᱮ ᱾ᱯᱚᱨᱚᱵᱽ ᱥᱚᱢᱚᱭ ᱫᱚ ᱛᱤᱱᱥᱚ ᱴᱟᱠᱟᱭ ᱛᱤᱭᱚᱜᱟᱭ ᱾
ᱟᱪᱪᱷᱟ ᱾
ᱛᱤᱱᱥᱚ ᱛᱤᱱᱥᱚ ᱛᱤᱭᱳᱜᱟ ᱯᱚᱨᱚᱵᱽ ᱠᱚᱨᱮ ᱫᱚ ᱵᱮᱥᱤᱜ ᱜᱮᱭᱟ ᱾
ᱟᱫᱚ ᱚᱱᱟ ᱫᱚ ᱪᱤᱠᱟ ᱥᱮᱞᱤᱝ ᱪᱮᱛᱟᱱ ᱨᱮ ᱟᱫᱚ ᱪᱮᱜ ᱾
ᱦᱳᱭ, ᱟᱨ ᱯᱚᱨᱚᱵᱽ ᱠᱚᱨᱮ ᱢᱟ ᱠᱚᱢ ᱵᱮᱥᱤ ᱢᱟᱱᱮ ᱵᱤᱥᱤ ᱠᱚᱢ ᱵᱮᱥᱤ ᱡᱚᱢ ᱜᱮᱭᱟᱵᱚᱱ ᱾ ᱮᱢᱱᱤ ᱫᱤᱱ ᱨᱮ ᱟᱨ ᱯᱚᱨᱚᱵᱽ ᱨᱮᱫᱚ ᱡᱚᱛᱚ ᱡᱚᱛᱚ ᱚᱲᱟᱜ ᱚᱲᱟᱜ ᱜᱮᱵᱚᱱ ᱦᱟᱛᱟᱣᱟ
ᱦᱳᱭ
ᱚᱱᱟᱛᱮ ᱚᱱᱟ ᱫᱚ ᱩᱱ ᱥᱩᱢᱚᱭ ᱫᱚ ᱵᱟᱲᱟᱭ ᱜᱮᱭᱟ ᱠᱚ ᱡᱮᱠᱚ ᱦᱟᱛᱟᱣᱟ
ᱦᱳᱭ ᱦᱳᱭ ᱚᱱᱟ ᱠᱷᱟᱹᱛᱤᱨ ᱨᱮ ᱫᱟᱢᱴᱟᱜ ᱠᱟᱹᱴᱤᱡ ᱡᱟᱹᱥᱛᱤ ᱫᱚᱦᱚᱭ ᱜᱮᱭᱟ
ᱯᱚᱨᱚᱵᱽ ᱞᱮᱠᱟᱱ ᱫᱤᱱ ᱨᱮᱢᱟ ᱡᱟᱦᱟᱸ ᱛᱤᱱᱟᱹᱜ ᱜᱮ ᱫᱟᱢᱚᱜ ᱨᱮᱦᱚᱸ ᱦᱟᱛᱟᱣ ᱜᱮᱭᱟᱢ ᱠᱚᱢ
ᱦᱟᱸ ᱦᱟᱸ ᱮᱠᱫᱚᱢ ᱠᱚᱢ ᱵᱮᱥᱤ ᱦᱟᱛᱟᱣ ᱦᱚᱭᱚᱜ ᱜᱮᱭᱟ ᱚᱲᱟᱜ ᱨᱮᱜᱮ ᱢᱚᱴᱟ ᱢᱩᱴᱤ ᱡᱤᱞ ᱫᱚ ᱛᱟᱦᱮᱱ ᱜᱮᱭᱟ